ᱦᱳᱭ, ᱡᱚᱦᱟᱨ ᱜᱮ ᱡᱚᱦᱟᱨ ᱜᱮ᱾ ᱨᱚᱲ ᱠᱚ ᱪᱮᱫ ᱠᱟ ᱴᱷᱤᱠ ᱴᱷᱟᱠ ᱜᱮ ᱵᱮᱱ ᱟᱸᱡᱚᱢ ᱮᱸᱜ-ᱟ ᱥᱮ?
ᱦᱮᱸᱻᱜᱚᱝᱠᱮ ᱦᱮᱸ ᱟᱹᱰᱤ ᱴᱷᱤᱠ ᱴᱷᱟᱠ ᱜᱮ ᱟᱹᱰᱤ ᱯᱩᱥᱴᱟᱹ ᱯᱩᱥᱴᱤ ᱜᱮ ᱟᱸᱡᱚᱢᱚᱜ ᱠᱟᱱᱟ ᱟᱨ ᱪᱮᱫ ᱾ ᱦᱩᱸ᱾ ᱛᱟᱦᱞᱮ ᱜᱚᱝᱠᱮ ᱡᱚᱢ ᱵᱟᱲᱟ, ᱦᱩᱸ᱾ᱦᱮᱸ ᱞᱟᱹᱭ ᱵᱮᱱ ᱞᱟᱹᱭ ᱵᱮᱱ᱾
ᱞᱟᱹᱭ ᱫᱟᱞᱤᱧ ᱛᱟᱦᱞᱮ ᱜᱚᱝᱠᱮ ᱱᱟᱯᱟᱭ ᱵᱟᱲᱟ ᱜᱮ ᱛᱚ?
ᱦᱮᱸ ᱜᱚᱝᱠᱮ, ᱱᱟ ᱱᱤᱭᱟᱹ ᱵᱮᱲᱟ ᱫᱚ ᱱᱟᱯᱟᱭ ᱵᱟᱲᱟ ᱜᱮ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱟᱨ ᱪᱮᱫ ᱾ ᱟᱵᱮᱱ ᱜᱮ ᱚᱠᱟ ᱞᱮᱠᱟ ᱢᱮᱱᱟᱜ ᱵᱮᱱᱟ? ᱟᱨ ᱜᱷᱟᱨᱚᱸᱡᱽ ᱠᱚᱨᱮ ᱦᱚᱸ ᱚᱠᱟ ᱞᱮᱠᱟ ᱢᱮᱱᱟᱜ ᱟᱠᱟᱫ ᱠᱚᱣᱟ?
ᱦᱳᱭ ᱜᱚᱝᱠᱮ ᱜᱷᱟᱨᱚᱸᱡᱽ ᱜᱷᱟᱨᱚᱸᱢᱽ ᱠᱚᱨᱮ ᱵᱮᱱ ᱧᱮᱞ ᱞᱮᱠᱷᱟᱱ ᱜᱷᱟᱨᱚᱸᱡᱽ ᱠᱚ ᱨᱮ ᱦᱚᱸ ᱟᱹᱰᱤ ᱢᱚᱸᱡᱽ ᱜᱮ, ᱟᱨ ᱟᱹᱞᱤᱧ ᱦᱚᱸ ᱱᱤᱛᱳᱜ ᱫᱳ ᱪᱟᱸᱫᱳ ᱫᱟᱭᱟ ᱢᱟᱭᱟ ᱛᱮ ᱟᱹᱰᱤ ᱢᱚᱡᱽ ᱜᱮ ᱟᱞᱤᱧ ᱦᱚᱸ ᱾
ᱟᱪᱪᱷᱟ ᱟᱪᱪᱷᱟ ᱟᱪᱪᱷᱟ ᱾ ᱛᱟᱦᱞᱮ ᱜᱚᱝᱠᱮ ᱦᱮᱸ ᱜᱚᱞᱯᱷᱚ ᱫᱚ ᱚᱠᱟ ᱞᱮᱠᱟ ᱦᱟᱸᱜ ᱞᱟᱝ ᱜᱚᱞᱯᱷᱚ ᱭᱟ, ᱱᱚᱜ-ᱚ ᱱᱟ ᱜᱮ ᱠᱟᱛᱷᱟ ᱱᱚᱜ-ᱚᱭ ᱛᱚ ᱱᱮᱛᱟᱨ ᱢᱟ ᱪᱟᱥ ᱵᱟᱥ ᱫᱤᱱ ᱦᱮᱸ ᱥᱮ ᱾
ᱦᱳᱭ ᱦᱳᱭ ᱾
ᱢᱟᱴᱷ ᱜᱷᱟᱴ ᱨᱮ ᱵᱚᱱ ᱛᱟᱦᱮᱸᱱ ᱠᱟᱱᱟ ᱾ ᱛᱟᱞᱦᱮᱻ ᱵᱟᱡᱟᱨ ᱨᱮᱱ ᱦᱚᱲ ᱠᱚ ᱫᱚ ᱜᱚᱝᱠᱮ ᱱᱮᱛᱟᱨ ᱫᱚ ᱛᱚᱵᱮ ᱪᱮᱫ ᱠᱚ ᱠᱚ ᱪᱤᱠᱟᱹ ᱵᱟᱲᱟᱭᱟ? ᱟᱵᱚ ᱥᱮᱡ ᱢᱟ ᱵᱚᱱ ᱟᱨᱚ ᱵᱚᱱ ᱪᱟᱥ ᱵᱟᱥ ᱵᱟᱲᱟᱭ ᱦᱩᱸ ᱾
ᱦᱮᱸ ᱜᱚᱝᱠᱮ, ᱡᱟᱣ ᱫᱤᱱ ᱞᱮᱠᱟ ᱜᱮ ᱨᱩᱴᱤᱱ ᱞᱮᱠᱟᱛᱮ ᱟᱠᱚᱣᱟᱜ ᱠᱟᱹᱢᱤ ᱦᱚᱨᱟ ᱠᱚ ᱠᱚᱨᱟᱣ-ᱟ ᱾ ᱟᱨ ᱦᱩᱲᱩ ᱠᱚ ᱫᱚ ᱵᱟᱝ ᱠᱚ ᱪᱟᱥ ᱵᱟᱲᱟᱭᱟ ᱥᱮ ᱾
ᱦᱩᱸ ᱦᱩᱸ ᱦᱩᱸ ᱦᱩᱸ ᱛᱟᱞᱦᱮ ᱜᱚᱝᱠᱮ ᱦᱩᱸ ᱦᱩᱸ ᱟᱨ ᱜᱚᱝᱠᱮ ᱧᱮᱞ ᱟᱠᱟᱜᱼᱟ ᱵᱮᱱ ᱱᱮᱛᱟᱨ ᱫᱚ ᱦᱚᱸᱜᱼᱚᱭ ᱛᱚ ᱦᱩᱸᱜ ᱟᱹᱛᱩ ᱫᱤᱥᱚᱢ ᱨᱮ ᱟᱨ ᱵᱟᱡᱟᱨ ᱫᱤᱥᱚᱢ ᱨᱮ ᱦᱮᱸᱥᱮ ᱡᱟᱦᱟᱸ ᱪᱮᱬᱮ ᱪᱤᱯᱲᱩᱡ ᱠᱚᱨᱮᱱᱟᱜ ᱠᱟᱛᱷᱟ ᱥᱮ
ᱦᱳᱭ
ᱟᱪᱪᱷᱟ ᱱᱩᱝᱠᱩ ᱧᱮᱞ ᱠᱚᱵᱮᱱ ᱡᱮᱢᱚᱱ ᱟᱹᱛᱩ ᱫᱤᱥᱚᱢ ᱠᱚᱨᱮᱜ ᱫᱚ ᱱᱮᱛᱟᱨ ᱫᱚ ᱠᱟᱹᱦᱩ ᱧᱮᱞ ᱫᱚ ᱢᱟᱱᱮ ᱟᱹᱰᱤ ᱜᱮ ᱢᱟᱱᱮ ᱟᱱᱟᱴ ᱨᱮᱱᱟᱜ ᱢᱟᱱᱮ ᱟᱸᱡᱷᱟᱴ ᱜᱮᱭᱟ᱾
ᱦᱳᱭ ᱦᱳᱭ ᱦᱳᱭ ᱠᱟᱹᱢᱤ ᱫᱩᱠᱩ ᱦᱚᱸ ᱜᱚᱝᱠᱮ ᱚᱝᱠᱟ ᱫᱚ ᱦᱟᱸᱜ ᱵᱟᱝ ᱠᱚ ᱧᱮᱞᱚᱜ ᱠᱟᱱ ᱛᱟᱦᱮᱸ
ᱦᱩᱸ ᱦᱩᱸ ᱦᱩᱸ ᱟᱫᱚ ᱚᱱᱟᱜᱮ ᱜᱚᱝᱠᱮ ᱟᱹᱞᱤᱧ ᱢᱟ ᱦᱟᱸᱜ ᱞᱤᱧ ᱟᱸᱡᱚᱢ ᱟᱠᱟᱫ ᱠᱟᱹᱴᱤᱡ ᱠᱷᱚᱱᱟᱜ ᱜᱮ ᱮᱸ ᱵᱤᱨ ᱡᱤᱭᱟᱹᱞᱤ ᱪᱮᱬᱮ ᱪᱩᱯᱩᱜ ᱱᱩᱠᱩ ᱢᱟ ᱦᱟᱸᱜ ᱵᱤᱨ ᱠᱚᱨᱮ ᱵᱤᱨᱼᱵᱩᱨᱩ ᱮᱞᱟᱠᱟ ᱠᱚᱨᱮ ᱜᱮᱥᱮ ᱠᱚ ᱛᱟᱦᱮᱱᱟ᱾ ᱛᱟᱞᱦᱮ ᱟᱹᱞᱤᱧᱟᱜ ᱵᱟᱲᱟᱭ ᱛᱮᱱᱟᱜ ᱟᱹᱞᱤᱧ ᱫᱚ ᱦᱟᱸᱜ ᱦᱚᱸ ᱩᱱᱟᱹᱜ ᱫᱚ ᱜᱮᱭᱟᱱ ᱠᱚᱫᱚ ᱵᱟᱹᱱᱩᱜ ᱛᱟᱹᱞᱤᱧᱟ ᱫᱤᱥ ᱦᱩᱫᱤᱥ ᱠᱚᱫᱚ ᱵᱟᱝ ᱵᱟᱹᱞᱤᱧ ᱵᱟᱲᱟᱭ ᱟᱠᱟᱜᱼᱟ ᱢᱮᱱᱠᱷᱟᱱ ᱱᱩᱠᱩ ᱡᱮ ᱪᱮᱬᱮ ᱪᱩᱯᱲᱩᱡ ᱧᱮᱞ ᱟᱠᱟᱜ ᱠᱚ ᱟᱹᱞᱤᱧ ᱮᱴᱟᱜ ᱠᱚᱫᱚ ᱵᱟᱝ ᱢᱮᱱᱠᱷᱟᱱ ᱠᱟᱹᱦᱩ ᱟᱨᱠᱤ ᱩᱱᱠᱩ ᱠᱤᱥᱱᱤ ᱠᱚ ᱜᱚᱝᱠᱮ ᱦᱮᱸ ᱥᱮ
ᱦᱳᱭ ᱦᱳᱭ
ᱧᱮᱞᱮᱜ ᱠᱚᱣᱟ ᱞᱤᱧ ᱵᱟᱡᱟᱨ ᱨᱮᱢᱟ ᱟᱹᱰᱤ ᱡᱟᱹᱥᱛᱤ ᱜᱮ ᱢᱮᱱᱟᱜ ᱟᱠᱟᱜ ᱠᱚᱣᱟ ᱢᱮᱱᱠᱷᱟᱱ ᱟᱹᱛᱩ ᱫᱤᱥᱚᱢ ᱨᱮᱫᱚ ᱵᱟᱹᱱᱩᱜ ᱟᱠᱟᱜ
ᱵᱟᱹᱱᱩᱜ ᱟᱠᱟᱜ ᱦᱳᱭ
ᱛᱟᱞᱦᱮ ᱜᱚᱝᱠᱮ ᱱᱚᱣᱟ ᱫᱚ ᱚᱠᱟ ᱞᱮᱠᱟᱛᱮ ᱚᱱᱟ ᱫᱚ ᱦᱩᱭᱩᱜ ᱠᱟᱱᱟ?
ᱟᱫᱚ ᱪᱮᱫ ᱞᱤᱧ ᱞᱟᱹᱭᱟ ᱪᱮᱬᱮ ᱪᱩᱯᱲᱩᱡ ᱠᱟᱸᱦᱩ ᱠᱚᱠᱚ ᱯᱟᱹᱦᱤᱞ ᱠᱷᱚᱱ ᱜᱮ ᱵᱤᱨ ᱵᱩᱨᱩ ᱨᱮ ᱥᱮ ᱱᱚᱝᱠᱟᱱ ᱟ. ᱛᱩ ᱴᱚᱞᱟ ᱨᱮᱦᱚᱸ ᱠᱚᱢ ᱠᱚ ᱧᱮᱞᱚᱜ ᱛᱟᱦᱮᱱᱟ᱾ ᱟᱨ ᱠᱟᱱ ᱱᱚᱣᱟ ᱵᱟᱡᱟᱨ ᱥᱟᱦᱟᱨ ᱨᱮᱫᱚ ᱠᱟᱹᱦᱩ ᱠᱟᱹᱴᱤᱡ ᱱᱚᱣᱟ ᱮᱸ ᱪᱮᱫ ᱞᱤᱧ ᱞᱟᱹᱭᱟ ᱢᱟᱱᱚᱥᱟᱫᱤ ᱪᱮᱬᱮ ᱠᱚᱠᱚ ᱢᱮᱛᱟ ᱠᱚ ᱠᱟᱱᱟ ᱟᱨ ᱪᱮᱫ ᱞᱮᱠᱟ
ᱟᱪᱪᱷᱟ ᱟᱪᱷᱟ ᱟᱪᱷᱟ ᱟᱨ
ᱠᱚᱠᱚ ᱢᱟᱜ ᱵᱟᱲᱟᱭᱮᱫᱟ ᱟᱨ ᱡᱟᱦᱟᱸ ᱠᱚᱠᱚ ᱟᱨ ᱱᱚᱜᱼᱚᱭ ᱱᱚᱣᱟ ᱠᱚᱜᱮ ᱦᱟᱸᱜ ᱩᱝᱠᱩ ᱠᱚᱫᱚ ᱵᱟᱹᱲᱛᱤ ᱠᱚ ᱡᱚᱢᱟ ᱛᱚ
ᱦᱮᱸ ᱦᱮᱸ ᱦᱮᱸ
ᱱᱚᱜᱼᱚᱭ ᱱᱚᱛᱮᱱᱟᱜ ᱜᱚᱝᱠᱮ ᱵᱟᱹᱲᱛᱤᱠᱟᱭ ᱛᱮᱫᱚ ᱱᱚᱣᱟ ᱵᱟᱡᱟᱨ ᱥᱟᱦᱟᱨ ᱨᱮᱜᱮ ᱦᱟᱸᱜ ᱠᱚ ᱧᱮᱞᱚᱜ ᱠᱟᱱᱟ ᱠᱟ
ᱟᱪᱪᱷᱟ ᱟᱹᱞᱤᱧ ᱦᱟᱸᱜ ᱞᱤᱧ ᱟᱹᱞᱤᱧ ᱦᱚᱸ ᱫᱚᱢᱮ ᱮᱠᱴᱟ ᱫᱚ ᱵᱟᱝ ᱦᱟᱸᱜ ᱞᱤᱧ ᱦᱮᱸ ᱚᱞᱚᱜ ᱯᱟᱲᱦᱟᱣ ᱟᱠᱟᱱ ᱨᱮᱦᱚᱸ ᱱᱟᱥᱮ ᱱᱟᱥᱮ ᱫᱚᱞᱤᱧ ᱚᱞᱚᱜ ᱯᱟᱲᱦᱟᱣ ᱟᱠᱟᱱ ᱜᱮᱭᱟ ᱟᱫᱚ ᱦᱟᱸᱜ ᱠᱷᱟᱱ ᱟᱹᱞᱤᱧ ᱫᱚ ᱦᱟᱸᱜ ᱮ ᱠᱟᱹᱴᱤᱡ ᱮᱯ ᱯᱩᱱ ᱪᱟᱱᱟᱪ ᱨᱮ ᱦᱟᱸᱜᱼᱚ ᱯᱟᱲᱦᱟᱣ ᱛᱮᱦᱟᱸᱜ ᱞᱤᱧ ᱧᱟᱢ ᱞᱮᱜᱼᱟ ᱦᱮᱸᱥᱮ ᱟᱞᱮ ᱦᱮᱠᱚ ᱱᱩᱠᱩ ᱡᱟᱦᱟᱸᱭ ᱠᱚ ᱢᱮᱛᱟ ᱠᱚ ᱠᱟᱱᱟ ᱠᱟᱹᱦᱩ ᱟᱨ ᱱᱚᱛᱮ ᱦᱩᱭᱩᱜ ᱠᱟᱱᱟ ᱜᱤᱫ ᱫᱤ ᱱᱩᱜᱼᱩᱝᱠᱩ ᱠᱚᱫᱚ ᱠᱚ ᱦᱩᱭᱩᱜ ᱠᱟᱱᱟ ᱪᱮᱫ ᱤᱭᱟᱹ ᱢᱮᱛᱟᱣ ᱟᱠᱚᱠᱟᱱ ᱛᱟᱦᱮᱸ ᱠᱚ ᱩᱱ ᱡᱚᱠᱷᱚᱱ ᱦᱟᱸᱜ ᱮᱸ ᱯᱟᱲᱦᱟᱣ ᱞᱮᱠᱟ ᱛᱮᱫᱚ ᱡᱷᱟᱣᱩᱣᱟᱨ ᱪᱮᱬᱮ ᱠᱚ ᱢᱮᱛᱟ ᱠᱚ ᱠᱟᱱ ᱛᱟᱦᱮᱸᱫ
ᱦᱳᱭ ᱦᱳᱭ
ᱦᱮᱸᱥᱮ ᱛᱚᱵᱮ ᱡᱷᱟᱲᱩᱫᱟᱨ ᱪᱮᱬᱮ ᱟᱹᱞᱤᱧ ᱢᱟ ᱩᱱ ᱡᱚᱠᱷᱚᱱ ᱢᱟ ᱠᱟᱹᱴᱤᱡ ᱤᱥᱮᱞ ᱤᱧ ᱛᱟᱦᱮᱸ ᱠᱟᱱᱟ ᱟᱫᱚ ᱩᱱᱟᱹᱜ ᱴᱟᱦᱟᱸᱜ ᱵᱩᱡᱽ ᱵᱟᱲᱟᱭ ᱠᱚᱫᱚ ᱵᱟᱝ ᱛᱟᱦᱮᱸ ᱠᱟᱱᱟ᱾ ᱟᱫᱚ ᱢᱟᱱᱮ ᱟᱹᱞᱤᱧ ᱫᱩᱞᱤᱧ ᱢᱚᱱᱮᱭᱮᱫᱟ ᱡᱷᱟᱲᱩᱫᱟᱨ ᱪᱮᱬᱮ ᱠᱩ ᱢᱟᱱᱮ ᱛᱚ ᱡᱚᱱᱚᱜ ᱟᱛᱮᱜ ᱥᱮ ᱡᱚᱱᱚᱜ ᱜᱮᱠᱚ ᱟᱛᱠᱤᱨᱟ ᱱᱚᱜᱼᱚᱭ ᱱᱚᱝᱠᱟ ᱦᱚᱛᱮ ᱛᱮ ᱱᱩᱠᱩ ᱫᱚ ᱡᱷᱲᱩᱫᱟᱨ ᱠᱚ ᱢᱮᱛᱟ ᱠᱚᱣᱟ᱾
ᱦᱳᱭ-ᱦᱳᱭ᱾
ᱡᱮᱢᱚᱱ ᱟᱹᱛᱩ ᱫᱤᱥᱚᱢ ᱨᱮᱵᱚᱸ ᱵᱚᱱ ᱧᱮᱞᱟᱠᱟᱜ ᱩᱝᱠᱩ ᱥᱮᱛᱟ ᱠᱚ ᱡᱮᱢᱚᱱ ᱦᱟᱸᱜ ᱮᱸ ᱡᱩᱛᱟᱹ ᱠᱚ-ᱠᱚ ᱟᱛᱠᱤᱨ ᱜᱮᱭᱟ ᱞᱮᱛᱟᱲ ᱦᱟᱸᱜ᱾
ᱚᱭ᱾
ᱚᱱᱠᱟ ᱜᱮ ᱟᱹᱞᱤᱧ ᱣᱚᱦᱟᱸᱜ ᱞᱤᱧ ᱢᱚᱱᱮᱭᱮᱜ ᱛᱷᱮᱸᱜ ᱵᱟᱝ ᱫᱚ ᱱᱩᱠᱩ ᱫᱚ ᱚᱱᱟ ᱡᱚᱱᱚᱜ ᱠᱚᱜᱮ ᱠᱚ ᱟᱛᱠᱤᱨ ᱵᱟᱲᱟᱭᱟ ᱥᱮ ᱪᱮᱜ ᱞᱮᱠᱟ? ᱚᱱᱟ ᱛᱮ ᱡᱷᱟᱲᱩᱫᱟᱨ ᱠᱚ ᱢᱮᱛᱟᱠ ᱚ ᱟᱫᱚ ᱜᱚᱝᱠᱮ, ᱟᱵᱮᱱ ᱦᱟᱸᱜ ᱡᱩᱫᱤ ᱵᱮᱱ ᱵᱟᱲᱟᱭ ᱠᱷᱟᱱ ᱪᱮᱫᱟᱜ ᱠᱚ ᱢᱮᱛᱟ ᱠᱚᱣᱟ ᱡᱷᱟᱲᱩᱫᱟᱨ ᱪᱮᱬᱮ ᱦᱮᱸ ᱥᱮ? ᱛᱟᱞᱮ ᱠᱷᱟᱱ ᱫᱚ ᱠᱟᱹᱴᱤᱡ ᱞᱟᱹᱭ ᱟᱹᱞᱤᱧ ᱵᱮᱱ᱾
ᱦᱳᱭ, ᱟᱫᱚ ᱱᱚᱝᱠᱟ ᱜᱮ ᱜᱚᱝᱠᱮ ᱡᱷᱟᱲᱩ ᱫᱟᱨ ᱪᱮᱬᱮ ᱫᱚ ᱢᱮᱛᱟ ᱠᱚ ᱠᱟᱱᱟ᱾ ᱚᱸᱭ ᱡᱮ ᱱᱚᱝᱨᱟ ᱡᱤᱱ ᱠᱩ ᱦᱟᱸᱜ ᱠᱚ ᱜᱮᱨ ᱟᱛᱠᱤ ᱨᱮᱫᱚ ᱥᱟᱸᱜᱤᱧ ᱥᱮᱜ ᱟᱨ ᱚᱱᱛᱮ ᱨᱮᱦᱟᱸᱜ ᱠᱚ ᱡᱚᱢᱮᱜ ᱫᱚ ᱱᱚᱣᱟ ᱠᱚ᱾ ᱟᱫᱚ ᱱᱚᱜᱼᱚ ᱱᱟ ᱠᱚᱜᱮ ᱦᱟᱸᱜ ᱟᱹᱰᱤ ᱫᱚ ᱯᱚᱨᱤᱥᱠᱟᱨᱮᱜᱼᱟ ᱠᱚ ᱢᱟᱱᱮ ᱪᱤᱢ ᱪᱟᱢᱱᱟ 'ᱯᱚᱨᱤᱵᱮᱥ' ᱠᱚ ᱫᱚᱦᱚᱭᱮᱜᱼᱟ ᱦᱳᱭ ᱥᱮ ᱡᱟᱦᱟᱸ ᱠᱚᱨᱮ ᱦᱚᱸ ᱵᱮᱱ ᱧᱮᱞᱟ ᱡᱤᱞ ᱠᱚ, ᱚᱱᱟ ᱠᱚ, ᱚᱱᱟ ᱡᱟᱝ ᱠᱚ ᱦᱟᱸᱜ ᱠᱚ ᱜᱤᱰᱤ ᱵᱟᱲᱟᱣ ᱠᱟᱜ ᱫᱚ ᱠᱟᱦᱩᱸ ᱢᱟᱛᱚ ᱚᱱᱟ ᱟᱰᱤ ᱵᱟᱹᱲᱛᱤᱣ ᱛᱤᱭᱟᱜ ᱠᱟᱱ ᱟᱨ ᱛᱟᱞᱮ ᱚᱝᱠᱟ ᱞᱮᱠᱟ ᱛᱮ ᱩᱝᱠᱩ ᱫᱚ ᱥᱟᱸᱜᱤᱧ ᱥᱮᱱ ᱦᱟᱸᱜ ᱩᱱᱤ ᱛᱚ ᱟᱨ ᱚᱸᱰᱮ ᱫᱚ ᱵᱚᱛᱚᱨ ᱡᱟᱞᱟ ᱫᱚ ᱚᱸᱰᱮ ᱫᱚ ᱵᱟᱭ ᱡᱚᱢᱟᱭ ᱥᱮ᱾
ᱦᱮᱸ, ᱦᱮᱸ, ᱦᱮᱸ, ᱦᱮᱸ᱾
ᱳᱭ ᱚᱱᱮ ᱠᱟᱴᱤᱡ ᱦᱚᱲ ᱠᱚᱱ ᱠᱟᱴᱤᱡ ᱥᱟᱦᱟ ᱥᱮᱱᱮ ᱤᱫᱤᱭᱟ ᱟᱨ ᱚᱱᱛᱮ ᱨᱮᱭ ᱡᱚᱢᱟᱭ ᱦᱟᱸᱜ ᱟᱨ ᱚᱱᱟ ᱵᱷᱟᱜᱟᱲ ᱠᱚ ᱨᱮᱱᱟᱜ ᱡᱤᱱᱤᱥ ᱠᱚ ᱦᱟᱸᱜ ᱜᱚᱝᱠᱮ ᱩᱝᱠᱩ ᱫᱚᱠᱚ ᱩᱫᱷᱟᱹᱣ ᱤᱫᱤᱭᱤᱭᱫᱟ᱾ ᱱᱩᱠᱩ ᱜᱤᱫᱤ ᱟᱨ ᱠᱟᱦᱩᱸ ᱵᱚᱱ ᱢᱮ ᱛᱟ ᱠᱚ ᱠᱷᱟᱱ ᱛᱚ᱾
ᱟᱪᱪᱷᱟ, ᱪᱷᱟ-ᱪᱷᱟ᱾
ᱟᱫᱚ ᱱᱚᱜᱼᱚ ᱱᱟ ᱜᱮᱠᱚ ᱪᱟᱵᱟ ᱤᱫᱤᱭᱫᱟ ᱛᱟᱞᱮ ᱱᱚᱣᱟ 'ᱯᱚᱨᱤᱵᱮᱥ' ᱴᱟᱜ ᱟᱰᱤ ᱱᱟᱯᱟᱭ ᱛᱮᱠᱚ ᱫᱚᱦᱚᱭ ᱛᱟ ᱟᱫᱚ ᱚᱱᱟ ᱠᱟᱛᱤᱨ ᱟᱛᱮᱜ ᱜᱮ ᱦᱟᱸᱜ 'ᱯᱚᱨᱤᱵᱮᱥ' ᱨᱮᱱ ᱡᱷᱟᱲᱩᱫᱟᱨ ᱵᱚᱱ ᱢᱮᱛᱟᱣ ᱠᱚ ᱠᱟᱱᱟ ᱱᱩᱠᱩ ᱠᱚ ᱪᱮᱬᱮ ᱠᱚ᱾
ᱟᱪᱪᱷᱟ ᱜᱚᱝᱠᱮ, ᱟᱹᱰᱤ ᱮᱠᱫᱚᱢ ᱟᱹᱰᱤ ᱱᱟᱯᱟᱭ ᱵᱷᱟᱵᱽᱛᱮ ᱱᱚᱜᱼᱚ ᱱᱟ ᱠᱟᱛᱷᱟ ᱵᱮᱱ ᱵᱩᱡᱷᱟᱹᱣᱟᱜ ᱞᱤᱧᱟᱹ ᱡᱟᱦᱟᱸ ᱫᱚ ᱦᱟᱸᱜ ᱟᱞᱤᱧ ᱫᱚ ᱵᱟᱹᱞᱤᱧ ᱵᱟᱲᱟᱭᱮᱜ ᱛᱷᱮᱸᱜ ᱦᱮᱸ ᱥᱮ᱾ ᱦᱮᱸᱻ, ᱟᱫᱚ ᱱᱚᱝᱠᱟ ᱫᱚ ᱦᱟᱸᱜ ᱵᱟᱠᱚ ᱞᱟᱹᱭ ᱵᱟᱲᱟᱣ ᱠᱟᱜ ᱞᱤᱧᱟᱹ᱾ ᱠᱟᱨᱚᱱ ᱢᱟᱦᱫᱚ ᱟᱹᱞᱤᱧ ᱫᱚ ᱚᱠᱚᱭ ᱦᱟᱸᱜ ᱞᱟᱹᱭ ᱞᱤᱧᱟ? ᱦᱮᱸᱻ ᱥᱮ ᱟᱛᱩ ᱠᱚᱨᱮᱱᱟᱯ ᱦᱟᱯ ᱯᱩᱨᱩᱫᱷᱩᱞ ᱠᱚ ᱦᱟᱸᱜ ᱠᱷᱟᱱ, ᱩᱝᱠᱩ ᱫᱚ ᱩᱱᱟᱹᱜ ᱴᱟ ᱫᱚ ᱚᱞᱚᱜ ᱯᱟᱲᱦᱟᱣ ᱤᱫᱤ ᱠᱮᱛᱮ ᱫᱚ ᱵᱟᱝᱠᱚ ᱵᱟᱲᱟᱭᱟᱨ ᱥᱮ ᱱᱚᱣᱟ ᱠᱚᱫᱚ ᱩᱱᱟᱹᱜ ᱫᱚ ᱵᱟᱠᱚ ᱵᱩᱡᱽ ᱠᱟᱫᱟ ᱡᱮ ᱱᱩᱠᱩ ᱫᱚ ᱱᱚᱝᱠᱟ ᱠᱚ ᱢᱮᱛᱟ ᱠᱚᱣᱟ, ᱛᱟᱞᱮ ᱠᱷᱟᱱ ᱫᱚ ᱟᱹᱞᱤᱧ ᱫᱚ ᱦᱟᱸᱜ ᱞᱤᱧ ᱠᱩᱞᱤ ᱫᱩᱞᱤᱧ ᱫᱚᱦᱚ ᱵᱟᱲᱟ ᱞᱮᱜ ᱜᱮᱭᱟ ᱠᱩᱞᱦᱤ ᱫᱩᱲᱩᱵ ᱠᱚᱨᱮ ᱥᱮ ᱮᱢᱱᱤ ᱜᱟᱯᱟᱞᱢᱟᱣ ᱞᱮ ᱫᱩᱲᱩᱵ ᱵᱟᱲᱟᱭ ᱮᱢᱱᱤ ᱜᱮ ᱩᱱ ᱡᱚᱠᱷᱚᱱ᱾
ᱦᱳᱭ᱾
ᱟᱬᱦᱟ ᱛᱚᱠᱠᱚ ᱢᱮᱱᱛᱟᱣ ᱠᱟᱷ ᱞᱤᱧᱟᱹ ᱡᱮ ᱮ ᱵᱟᱵᱩ ᱟᱞᱮ ᱢᱟ ᱵᱟᱝᱞᱮ ᱵᱟᱲᱟᱭ ᱚᱠᱟ ᱞᱮᱠᱟ ᱠᱟᱛᱮᱜ ᱦᱮᱸᱻᱥᱮ ᱟᱫᱚ ᱱᱚᱜᱼᱚ ᱱᱟ ᱠᱟᱛᱷᱟ ᱛᱟ ᱜᱮ ᱟᱵᱮᱱ ᱴᱷᱮᱱ ᱠᱷᱚᱱ ᱟᱸᱡᱚᱢ ᱠᱟᱛᱮ ᱟᱰᱤ ᱢᱚᱱᱮᱨᱮ ᱨᱟᱹᱥᱠᱟᱹ ᱞᱤᱧ ᱵᱩᱡᱷᱟᱹᱣ ᱠᱮᱼᱟ᱾ ᱡᱮ ᱱᱚᱜᱼᱚ ᱱᱟ ᱦᱚᱛᱮᱡ ᱛᱮ ᱱᱩᱠᱩ ᱫᱚᱠᱚ ᱢᱮᱛᱟ ᱠᱚ ᱦᱟᱸᱜ, ᱟᱹᱰᱤ ᱡᱚᱛᱷᱟᱛ ᱵᱷᱟᱵᱽ ᱛᱮᱵᱮᱱ ᱞᱟᱹᱭ ᱠᱟᱜ ᱮᱠᱫᱚᱢ ᱮᱠᱫᱚᱢ ᱢᱟᱱᱮ ᱟᱰᱤ ᱢᱟᱱᱮ ᱡᱚᱥ ᱨᱮᱱᱟᱜ ᱠᱟᱛᱷᱟ ᱵᱮᱱ ᱞᱟᱹᱭ ᱡᱷᱟᱜ ᱠᱟᱜᱼᱟ ᱜᱚᱝᱠᱮ᱾
ᱦᱳᱭ, ᱦᱳᱭ, ᱦᱳᱭ᱾
ᱦᱩᱸ-ᱦᱩᱸ, ᱦᱩᱸᱜ, ᱛᱟᱞᱮ ᱠᱷᱟᱱ ᱜᱚᱝᱠᱮ ᱱᱚᱜᱼᱚᱸᱭ ᱡᱮ ᱟᱵᱚ ᱵᱟᱡᱟᱨ ᱫᱤᱥᱚᱢ ᱟᱨ ᱟᱛᱩ ᱫᱤᱥᱚᱢ ᱨᱮ ᱦᱮᱸᱻ ᱛᱚᱨ ᱢᱟᱱᱮ ᱟᱛᱩ ᱫᱤᱥᱚᱢ ᱨᱮ ᱦᱟᱸᱜ ᱛᱚ ᱠᱟᱦᱩᱸ ᱠᱚᱫᱚ, ᱩᱱᱟᱹᱜ ᱫᱚ ᱛᱟᱸᱨ ᱫᱚ ᱵᱟᱝᱠᱚ ᱧᱮᱞᱚᱜ ᱠᱟᱱᱟ!
ᱦᱳᱭ, ᱵᱟᱝᱠᱚ ᱧᱮᱞᱚᱜ ᱠᱟᱱᱟ, ᱜᱚᱝᱠᱮ᱾
ᱛᱟᱞᱮ ᱠᱷᱟᱱ ᱫᱚ ᱦᱟᱸᱜ ᱟᱹᱞᱤᱧᱟᱜ ᱢᱚᱱᱮ ᱛᱮ ᱫᱚᱭ ᱞᱟᱹᱭᱟ ᱵᱟᱝ ᱫᱚ ᱟᱵᱚ ᱮᱸ ᱵᱟᱡᱟᱨ ᱫᱤᱥᱚᱢ ᱠᱷᱚᱱᱟᱜ ᱫᱚ ᱟᱵᱚ ᱟᱛᱩ ᱫᱤᱥᱚᱢ ᱨᱮᱜᱮ ᱦᱟᱸᱜ ᱟᱰᱤ ᱮᱸ ᱥᱟᱯᱷᱟ-ᱥᱟᱯᱷᱤ ᱫᱚ ᱡᱟᱹᱱᱤᱡ ᱠᱷᱟᱱ ᱢᱮᱱᱟᱜ ᱟᱠᱟᱜ ᱵᱚᱱᱟ!
ᱦᱳᱭ ᱜᱚᱝᱠᱮ ᱦᱳᱭ᱾
ᱦᱩᱸ ᱦᱚᱲ ᱫᱚᱠᱚ ᱞᱟᱹᱭᱟ ᱵᱟᱡᱟᱨ ᱫᱤᱥᱚᱢ ᱨᱮᱫᱚ ᱦᱟᱸᱜ ᱛᱟᱦᱮᱸ ᱞᱮᱱᱠᱷᱟᱱ ᱫᱚ ᱟᱹᱰᱤ ᱱᱟᱯᱟᱭ ᱛᱮ ᱢᱮᱱᱟᱜ ᱟᱠᱟᱫᱮᱭᱟ ᱟᱹᱰᱤ ᱱᱟᱯᱟᱭ ᱯᱚᱨᱤᱵᱮᱥ ᱨᱮ ᱢᱮᱱᱠᱷᱟᱱ ᱦᱚᱸᱜ-ᱱᱟ ᱠᱚ ᱚᱲᱚᱜ ᱚᱯ ᱨᱮᱱᱟᱜ ᱚᱞᱚᱜ ᱯᱟᱲᱦᱟᱣ ᱨᱮ ᱧᱟᱢ ᱠᱟᱛᱮᱫ ᱥᱮ ᱟᱵᱮᱱᱟᱜ ᱢᱚᱪᱟ ᱠᱷᱚᱱ ᱟᱸᱡᱚᱢ ᱠᱟᱛᱮ ᱟᱹᱞᱤᱧ ᱫᱚᱞᱤᱧ ᱢᱚᱱᱮᱭᱟ ᱡᱮ ᱵᱟᱡᱟᱨ ᱫᱤᱥᱚᱢ ᱨᱮᱱ ᱦᱚᱲ ᱠᱷᱚᱱᱟᱜ ᱦᱚᱸ ᱟᱵᱚᱜᱮ ᱦᱟᱸᱜ ᱱᱤᱛᱚᱜ ᱫᱚ ᱱᱟᱯᱟᱭ ᱛᱮ ᱢᱮᱱᱟᱜ ᱠᱟᱜ ᱵᱚᱱᱟ᱾ ᱦᱳᱭ ᱥᱮ ᱟᱵᱮᱱᱟᱜ ᱫᱚ ᱚᱠᱟ ᱞᱮᱠᱟ ᱦᱟᱸᱜ ᱚᱠᱟ ᱞᱮᱠᱟ ᱵᱮᱱ ᱢᱚᱱᱮᱭᱟ ᱟᱵᱮᱱ ᱫᱚ?
ᱦᱳᱭ ᱜᱚᱝᱠᱮ ᱟᱹᱞᱤᱧ ᱦᱚᱸ ᱚᱱᱠᱟ ᱜᱮᱞᱤᱧ ᱢᱚᱱᱮᱭᱟ ᱵᱟᱡᱟᱨ ᱫᱤᱥᱚᱢ ᱫᱚ ᱢᱟᱱᱮ ᱱᱚᱝᱠᱟ ᱧᱮᱞᱚᱜ-ᱟ, ᱮᱸᱜ ᱢᱟᱱᱮ ᱱᱚᱣᱟ ᱯᱚᱨᱤᱵᱮᱥ ᱤᱫᱤ ᱠᱟᱛᱮᱫ ᱫᱚ ᱟᱹᱰᱤ ᱟᱱᱟᱴ ᱨᱮᱜᱮ ᱢᱮᱱᱟᱜ ᱠᱟᱫ
ᱦᱮᱸ ᱦᱮᱸ ᱦᱮᱸ ᱦᱮᱸ᱾
ᱦᱩᱸ ᱟᱵᱚ ᱫᱚ ᱱᱚᱜᱼᱚᱭ ᱧᱮᱞᱵᱱ ᱫᱟᱜ ᱦᱚᱸ ᱦᱚᱸ ᱟᱨ ᱥᱟᱦᱮᱫ ᱦᱚᱸ ᱟᱹᱰᱤ ᱯᱚᱨᱤᱥᱠᱟᱨ ᱵᱚᱱ ᱧᱟᱢᱟ ᱡᱟᱦᱟᱸ ᱫᱚ ᱦᱮᱸ ᱟᱹᱰᱤ ᱱᱟᱯᱟᱭ ᱜᱮ ᱵᱩᱡᱷᱟᱹᱜᱼᱟ ᱠᱤᱱᱛᱩ ᱵᱟᱡᱟᱨ ᱥᱟᱦᱟᱨ ᱵᱮᱱ ᱥᱮᱱ ᱞᱮᱱᱠᱷᱟᱱ ᱫᱚ ᱜᱚᱝᱠᱮ ᱚᱲᱟᱜ ᱚᱲᱟᱜ ᱵᱷᱤᱛᱤᱨ ᱨᱮᱜᱮᱵᱤᱱ ᱛᱟᱦᱮᱸ ᱞᱮᱱᱠᱷᱟᱱ ᱫᱚ ᱟᱹᱰᱤ ᱵᱮᱥ ᱵᱤᱱ ᱵᱩᱡᱟ ᱱᱚᱣᱟ ᱠᱟᱨᱠᱷᱟᱱᱟ ᱠᱚᱞᱠᱟᱨᱠᱷᱟᱱᱟ ᱠᱚ ᱢᱮᱱᱟᱜᱼᱟ ᱯᱷᱮᱴᱨᱤ ᱠᱚ ᱢᱮᱱᱟᱜ ᱠᱟᱫᱟ ᱟ ᱱᱚᱣᱟ ᱠᱚᱨᱮᱱᱟᱜ ᱵᱟᱹᱲᱤᱡ ᱫᱟᱜ ᱠᱚ ᱩᱰᱩᱠᱚᱜᱼᱟ ᱟᱫᱚ ᱱᱚᱣᱟ ᱫᱚ ᱜᱚᱝᱠᱮ ᱟᱹᱰᱤ ᱢᱟᱱᱮ ᱮᱴᱟᱜ ᱨᱚᱠᱚᱢ ᱜᱮᱥ ᱠᱚᱚᱜᱼᱟ ᱛᱚ,
ᱦᱮᱸ ᱦᱮᱸ ᱦᱮᱸ ᱦᱮᱸ᱾
ᱟᱫᱚ ᱱᱚᱣᱟ ᱛᱮᱦᱚᱸ ᱠᱟᱹᱴᱤᱡ
ᱦᱮᱸ ᱦᱮᱸ ᱦᱮᱸ ᱴᱷᱤᱠ ᱫᱚ ᱴᱷᱤᱠ ᱜᱮᱵᱮᱱ ᱞᱟᱹᱭᱮᱜᱼᱟ ᱦᱮᱸᱥᱮ,
ᱡᱮᱢᱚᱱ ᱟᱹᱛᱩᱳ ᱫᱤᱥᱚᱢ ᱨᱮᱫᱚ ᱦᱟᱸᱜ ᱟᱵᱮᱱ ᱫᱚ ᱢᱟᱱᱮ ᱡᱤᱣᱤ ᱯᱮᱨᱮᱡ ᱦᱟᱸᱜ ᱡᱳᱨ ᱡᱳᱨ ᱵᱮᱱ ᱥᱟᱦᱮᱸᱮᱫ ᱫᱟᱲᱮᱭᱟᱜᱼᱟ ᱦᱮᱸᱥᱮ,
ᱦᱮᱸ ᱢᱟᱱᱮ ᱟᱹ ᱰᱤ ᱱᱟᱯᱟᱭ ᱵᱮᱱ ᱵᱩᱡᱟ ᱥᱟᱦᱮᱸᱛᱟᱵᱮᱱ ᱮᱠᱫᱚᱢ ᱦᱚᱲᱢᱚ ᱠᱚ ᱢᱟᱱᱮ ᱥᱟᱯᱷᱟ ᱥᱟᱟᱹᱯᱷᱤ ᱮᱠᱫᱚᱢ ᱦᱮᱸ ᱥᱮ ᱵᱟᱝ? ᱢᱮᱱᱠᱷᱟᱱ ᱵᱟᱡᱟᱨ ᱫᱤᱥᱚᱢ ᱨᱮᱫᱚ ᱱᱚᱝᱠᱟ ᱫᱚ ᱦᱟᱸᱜ ᱵᱟᱝᱵᱱ ᱫᱟᱲᱮᱭᱟᱜᱼᱟ ᱟᱨᱵᱮᱱ ᱥᱟᱦᱮᱸᱫ ᱨᱮᱦᱚᱸ ᱢᱮᱱᱠᱷᱟᱱ ᱚᱱᱟ ᱫᱚ ᱡᱟᱦᱟᱸ ᱚ ᱡᱟᱦᱟᱸ ᱴᱷᱮᱱ ᱟᱸᱜ ᱟᱹᱛᱩ ᱫᱤᱥᱚᱢ ᱨᱮᱱᱟᱜ ᱡᱟᱦᱟᱸ ᱢᱤᱫᱴᱮᱱ ᱦᱟᱹᱲᱭᱟᱹᱨ ᱫᱷᱟᱹᱨᱛᱤ ᱡᱟᱦᱟᱸ ᱞᱮᱠᱟ ᱢᱮᱱᱟᱜ ᱵᱚᱱ ᱫᱚᱦᱚ ᱠᱟᱜᱼᱟ ᱵᱚᱱ ᱟᱵᱚ ᱟᱹᱛᱩ ᱫᱤᱥᱚᱢ ᱨᱮ, ᱦᱩᱸ ᱦᱚᱸᱜᱼᱚ ᱱᱚᱝᱠᱟ ᱵᱷᱟᱵ ᱛᱮᱫᱚ ᱵᱟᱵᱚᱱ ᱧᱟᱢᱟ ᱵᱟᱡᱟᱨ ᱫᱤᱥᱚᱢ ᱨᱮᱫᱚ᱾
ᱵᱟᱵᱚᱱ ᱧᱟ
ᱦᱩᱸ ᱦᱮᱸ ᱦᱮᱸ ᱦᱮᱸ ᱦᱮᱸ ᱦᱮᱸ᱾ ᱟᱨ ᱚᱱᱠᱟ ᱵᱟᱡᱟᱨ ᱫᱤᱥᱚᱢ ᱨᱮᱱ ᱦᱚᱲ ᱠᱚᱦᱚᱸ ᱵᱚᱱ ᱧᱮᱞ ᱠᱟᱜ ᱠᱚᱜᱮᱭᱟ ᱱᱮᱛᱟᱨ ᱫᱚ ᱥᱟᱱᱟᱢ ᱠᱚᱜᱮ ᱧᱮᱞ ᱠᱚᱣᱟᱵᱚᱱ ᱡᱮ ᱩᱱᱠᱩ ᱵᱟᱡᱟᱨ ᱫᱤᱥᱚᱢ ᱨᱮᱱ ᱦᱚᱲ ᱫᱚ ᱦᱟᱸᱜ ᱠᱷᱟᱱ ᱩᱱᱟᱹᱜ ᱫᱚ ᱢᱟᱱᱮ ᱥᱤᱛᱩᱝ ᱠᱚᱫᱚ ᱦᱟᱸᱜ ᱟᱵᱚ ᱞᱮᱠᱟ ᱫᱚ ᱵᱟᱝᱠᱚ ᱮ ᱥᱟᱦᱟᱣ ᱫᱟᱲᱮᱭᱟᱜᱼᱟ ᱥᱮ᱾
ᱵᱟ ᱵᱟ ᱵᱟᱝ ᱠᱚ ᱥᱟᱦᱟᱣ ᱫᱟᱨᱟᱢ ᱠᱮᱭᱟ ᱜᱚᱢᱠᱮ᱾
ᱠᱩ ᱢᱟ ᱟᱹᱰᱤ ᱱᱟᱯᱟᱭ ᱱᱟᱯᱟᱭ ᱡᱚᱢᱟᱜ ᱠᱟᱛᱮᱫ ᱢᱮᱱᱟᱜ ᱠᱚ ᱦᱮᱸᱥᱮ ᱛᱚᱵᱩ ᱛᱟᱦᱚᱞᱮ ᱠᱷᱟᱱ ᱫᱚ ᱮᱱ ᱛᱮ ᱨᱮᱦᱚᱸ ᱪᱤᱠᱟᱹᱛᱮ ᱩᱱᱠᱩ ᱫᱚ ᱚᱱᱮ ᱚᱱᱠᱟ ᱡᱮ ᱥᱤᱛᱩᱝ ᱠᱚᱦᱚᱸ ᱵᱟᱠᱚ ᱥᱟᱦᱟᱣ ᱫᱟᱲᱮᱭᱟᱜᱼᱟ ᱟᱵᱚ ᱢᱟ ᱡᱚᱢᱟᱜ ᱧᱩᱣᱟᱜ ᱨᱮᱱᱟᱜ ᱢᱟ ᱟᱱᱟᱴ ᱢᱮᱱᱟᱜ ᱠᱟᱫ ᱜᱮ ᱦᱮᱸᱥᱮ, ᱢᱮᱱ ᱠᱷᱟᱱ ᱟᱵᱚ ᱢᱟ ᱛᱟᱹᱣ ᱨᱮᱦᱚᱸ ᱵᱚᱱ ᱮᱸ ᱥᱟᱦᱟᱣᱮᱫ ᱜᱮ ᱥᱤᱛᱩᱝ ᱡᱟᱹᱯᱩᱫ ᱢᱮᱱᱟᱜ ᱵᱚᱱ ᱜᱮᱭᱟ᱾ ᱩᱸ ᱦᱮᱸ ᱛᱟᱦᱞᱮ ᱱᱚᱜᱼᱚ ᱱᱟ ᱠᱟᱹᱴᱤᱡ ᱵᱮᱱ ᱞᱟᱹᱭ ᱞᱮᱠᱷᱟᱱ ᱩᱱᱠᱩ ᱫᱚ ᱚᱠᱟᱞᱮ ᱞᱮᱠᱟ ᱫᱚ ᱵᱟᱝ ᱥᱟᱦᱟᱭᱮᱫ ᱠᱚᱣᱟ?
ᱟᱫᱚ ᱦᱟᱸᱜ ᱜᱚᱢᱠᱮ ᱱᱚᱝᱠᱟ ᱫᱚ ᱪᱮᱫ ᱞᱤᱧ ᱞᱟᱹᱭᱟ ᱢᱟᱛᱚ ᱦᱟᱸᱜ ᱱᱚᱝᱠᱟ ᱢᱤᱫ ᱠᱟᱹᱴᱤᱡ ᱩᱢᱮᱨ ᱠᱷᱚᱱ ᱜᱮ ᱦᱟᱸᱜ ᱱᱚᱝᱠᱟ ᱥᱤᱛᱩᱝ ᱠᱚᱨᱮ ᱡᱟᱦᱟᱸ ᱟᱵᱚ ᱦᱮᱸ ᱵᱚᱱ ᱠᱟᱹᱢᱤ ᱵᱟᱲᱟᱭᱟ ᱩᱱᱠᱩ ᱫᱚ ᱦᱟᱸᱜ, ᱚᱱᱠᱟ ᱞᱮᱠᱟ ᱛᱮᱫᱚ ᱩᱢᱩᱞ ᱠᱚᱨᱮ ᱠᱚ ᱛᱟᱦᱮᱱᱟ᱾ ᱩᱱᱟᱹᱜ ᱦᱚ ᱵᱟᱝ᱾ ᱠᱚ ᱠᱟᱹᱢᱤ ᱵᱟᱲᱟᱭᱟ ᱟᱨ, ᱡᱮ ᱢᱤᱫᱴᱮᱱ ᱱᱚᱜᱠᱟ ᱦᱮᱣᱟ ᱟᱨᱠᱤ, ᱦᱮᱣᱟ ᱛᱟᱦᱚᱞᱮ ᱟᱵᱤᱱ ᱦᱚ ᱜᱚᱝᱠᱮ ᱵᱟᱵᱩᱱ ᱴᱮᱠᱟᱣ ᱫᱟᱨᱟᱢ
ᱟᱪᱪᱷᱟ ᱢᱮᱱᱠᱷᱟᱱ ᱜᱚᱝᱠᱮ ᱱᱮᱛᱟᱨ ᱢᱟ ᱦᱟᱸ ᱧᱮᱞ ᱦᱳᱭᱩᱜ ᱠᱟᱱ, ᱵᱟᱡᱟᱨ ᱫᱤᱥᱚᱢ ᱨᱮᱦᱚᱸ, ᱟᱭᱢᱟ ᱞᱮᱠᱟᱱᱟᱜ ᱡᱟᱦᱟᱸ ᱫᱚᱠᱚ ᱮᱠᱟᱰᱮᱢᱤ ᱠᱚᱠᱚ ᱠᱷᱩᱞᱟᱹᱣ ᱠᱟᱜᱼᱟ, ᱟᱫᱚ ᱡᱟᱦᱟᱸ ᱨᱮᱫᱚ ᱵᱮᱭᱟᱢ ᱠᱚ ᱫᱟᱹᱲ ᱵᱟᱲᱟ ᱠᱚ, ᱟᱭᱢᱟ ᱞᱮᱠᱟᱱᱟᱜ ᱛᱚ ᱚᱱᱟ ᱠᱚᱦᱚᱸᱠᱚ ᱪᱟᱞᱟᱜ ᱠᱟᱱᱟ ᱢᱮ ᱠᱷᱟᱱ ᱧᱮᱞ ᱦᱳᱭᱩᱜ ᱠᱟᱱᱟ ᱚᱱᱠᱟᱱ ᱠᱚ ᱜᱤᱫᱽᱨᱟᱹ ᱠᱚ ᱠᱚᱦᱚᱸ ᱢᱟᱱᱮ ᱟᱛᱳ ᱫᱤᱥᱚᱢ ᱨᱮᱱ ᱞᱮᱠᱟ ᱫᱚ ᱦᱟᱸᱜ, ᱵᱟᱝ ᱠᱚ ᱥᱟᱦᱟᱣ ᱫᱟᱲᱮᱭᱟᱜᱼᱟ᱾ ᱚᱱᱠᱟ ᱫᱚ ᱦᱟᱸᱜ ᱵᱟᱝᱠᱚ ᱠᱮᱴᱮᱡ ᱜᱮᱭᱟ, ᱚᱱᱟ ᱫᱚ ᱚᱠᱟᱠ ᱟ ᱟᱹᱛᱩᱳ ᱫᱤᱥᱚᱢ ᱨᱮᱢᱟ᱾ ᱟᱵᱚ ᱫᱚ ᱚᱱᱠᱟ ᱚᱱᱟ ᱥᱚᱦᱚᱲᱢᱚ ᱠᱚ, ᱩᱱᱟᱹᱜ ᱫᱚ ᱵᱟᱝᱵᱚᱱ ᱪᱚᱨᱪᱟᱭᱟ᱾
ᱦᱚ ᱟᱵᱚ ᱛᱚ ᱜᱚᱢᱠᱮ ᱦᱳᱭ ᱦᱳᱭ ᱞᱟᱹᱭ ᱵᱤᱱ᱾ ᱦᱳᱭ ᱞᱟᱹᱭ ᱵᱤᱱ ᱢᱟ᱾
ᱟᱫᱚ ᱚᱱᱟᱜᱮ ᱟᱵᱚ ᱢᱟ ᱦᱚᱲᱢᱚᱵᱚᱱ ᱪᱚᱨᱪᱟ ᱨᱮᱦᱚᱸ, ᱵᱚᱱ ᱥᱟᱦᱟᱣᱟ ᱡᱷᱚᱛᱚ ᱠᱤᱪᱷᱩ ᱢᱮᱱᱠᱷᱟᱱ ᱩᱱᱠᱩ ᱫᱚ ᱪᱮᱫᱟᱜ ᱵᱟᱝ?
ᱩᱱᱠᱩ ᱫᱚ ᱜᱚᱝᱠᱮ ᱱᱚᱜᱼᱚᱭ ᱡᱮ ᱩᱱᱠᱩ ᱫᱚ ᱟᱵᱚ ᱞᱮᱠᱟ ᱫᱚ ᱟᱨ ᱢᱟᱴ ᱜᱷᱟᱴ ᱠᱚᱨᱮ ᱫᱚ ᱦᱟᱸᱜ ᱵᱟᱠᱚ, ᱤᱫᱤ ᱵᱟᱲᱟ ᱠᱚᱜᱮᱭᱟ ᱥᱮ, ᱟᱨ ᱟᱵᱚ ᱫᱚ ᱦᱟᱸᱜ ᱵᱚᱱ ᱠᱩᱣᱟ ᱜᱤᱫᱟᱹᱨ ᱦᱩᱰᱤᱧ ᱦᱩᱰᱤᱧ ᱢᱟᱹᱭ ᱛᱟᱠᱚ ᱤᱭᱟᱹ ᱛᱟᱠᱚ, ᱛᱟᱦᱚᱞᱮ ᱩᱱᱤ ᱡᱮ ᱜᱤᱫᱟᱹᱨ ᱩᱱᱤ ᱠᱩᱥᱤ ᱡᱟᱞᱟᱛᱮ ᱛᱚ ᱩᱱᱤ ᱦᱚᱸᱛᱚ ᱥᱚᱵ ᱥᱚᱢᱚᱭ ᱟᱨ, ᱮᱠᱞᱟ ᱫᱚ ᱟᱲᱮ ᱠᱚᱨᱮ ᱫᱚᱦᱟᱜ ᱵᱟᱭ ᱫᱩᱨᱩᱵ ᱛᱟᱦᱮᱸ ᱫᱟᱲᱮᱭᱟᱜᱟᱭᱛᱚ᱾
ᱦᱩᱸ, ᱦᱩᱸ, ᱦᱩᱸ᱾
ᱠᱩᱥᱤ ᱡᱟᱞᱟᱛᱮ ᱡᱟᱜᱮ ᱵᱟᱭ ᱫᱟᱲᱮᱭᱟᱜᱼᱟ, ᱠᱤᱱᱛᱩ ᱩᱱᱤ ᱫᱷᱩᱨᱟᱹᱣ ᱟᱭ ᱡᱮ ᱱᱚᱝᱠᱟᱱᱟᱜ ᱠᱟᱹᱢᱤ ᱠᱚᱨᱮ᱾ ᱛᱚ ᱚᱱᱟ ᱠᱷᱟᱹᱛᱤᱨ ᱛᱮᱦᱚᱸ, ᱟᱹᱞᱤᱧ ᱫᱚᱞᱤᱧ ᱢᱚᱱᱮᱭᱟ ᱟᱫᱚ ᱟᱵᱚ ᱫᱚ ᱱᱚᱜᱼᱜ ᱚᱭ ᱡᱮ ᱠᱟᱹᱢᱤ ᱵᱟᱲᱟᱭᱟᱵᱚᱱ ᱜᱤᱫᱟᱹᱨ ᱠᱷᱚᱱ ᱜᱮ, ᱟᱫᱚ ᱚᱱᱟ ᱛᱮᱜᱮ ᱟᱸᱜ ᱠᱮᱴᱮᱡ ᱥᱮᱴᱮᱡ ᱠᱟᱹᱴᱤᱡ ᱦᱟᱸᱜ ᱵᱚᱱ ᱛᱟᱦᱮᱱ ᱱᱚᱝᱠᱟ ᱫᱤᱱ ᱜᱮ ᱵᱚᱞᱮ,
ᱟᱪᱪᱷᱟ ᱟᱪᱪᱷᱟ ᱚᱱᱟ ᱦᱚᱸ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ, ᱜᱚᱝᱠᱮ ᱦᱮᱸ ᱥᱮ᱾ ᱦᱩᱸ ᱛᱟᱞᱦᱮ ᱠᱷᱟᱱ ᱫᱚ ᱢᱟᱱᱮ ᱵᱟᱡᱟᱨ ᱫᱤᱥᱚᱢ ᱠᱷᱚᱱᱟᱜ ᱨᱮᱱ ᱦᱚᱲ ᱠᱷᱚᱱᱟᱜ ᱫᱚ, ᱟᱵᱚ ᱟᱹᱛᱩ ᱫᱤᱥᱚᱢ ᱨᱮᱱ ᱦᱚᱲ ᱫᱚ ᱦᱟᱸᱜ ᱟᱹᱰᱤ ᱦᱟᱸᱜ ᱵᱚᱱ ᱠᱮᱴᱮᱡ ᱜᱮᱭᱟ᱾
ᱮᱠᱫᱚᱢ ᱜᱚᱢᱠᱮ ᱵᱚᱱ
ᱦᱩ ᱢᱟᱱᱮ ᱥᱟᱱᱟᱢ ᱞᱮᱠᱟ ᱤᱫᱤ ᱠᱟᱛᱮᱜ ᱜᱮ ᱡᱮᱢᱚᱱ ᱱᱚᱛᱮ ᱦᱚᱲᱢᱚ ᱤᱫᱤ ᱠᱟᱛᱮᱜ ᱨᱮᱦᱚᱸ ᱟᱨ, ᱥᱟᱦᱟᱣ ᱫᱟᱲᱮ ᱤᱫᱤ ᱠᱟᱛᱮᱜ ᱨᱮᱦᱚᱸ᱾
ᱦᱳᱭ, ᱦᱳᱭ᱾
ᱦᱩᱸ, ᱦᱩᱸ, ᱦᱩᱸ᱾
ᱫᱟᱲᱮ ᱫᱚ ᱢᱟᱱᱮ ᱵᱟᱱᱟᱨ ᱜᱮ ᱦᱟᱸᱜ ᱰᱷᱮᱨ ᱜᱮᱛᱟ ᱵᱚᱱᱟ, ᱵᱟᱡᱟᱨ ᱥᱟᱦᱟᱨ ᱠᱚ ᱱᱚᱣᱟ ᱠᱮ ᱵᱮᱱ ᱧᱮᱞ ᱞᱮᱠᱷᱟᱱ ᱚᱱᱟ ᱠᱟᱹᱣᱰᱤ ᱟᱹᱨᱤ ᱛᱮᱫᱚ, ᱦᱟᱸᱜ ᱵᱚᱱ ᱠᱷᱟᱴᱚ ᱜᱮᱭᱟ ᱟᱵᱚ ᱫᱚ᱾
ᱦᱮᱸ ᱜᱚᱝᱠᱮ ᱦᱮᱸ ᱟᱫᱚ ᱜᱚᱢᱠᱮ ᱢᱟ ᱟᱵᱚ ᱫᱚ ᱠᱟᱹᱣᱰᱤ ᱟᱹᱨᱤ ᱫᱚ ᱪᱮᱫ ᱞᱟᱹᱜᱤᱫ ᱵᱚᱱ ᱠᱟᱹᱣᱰᱤ ᱟᱨᱤ ᱫᱚ ᱪᱮᱫ ᱞᱟᱹᱜᱤᱫ ᱵᱚᱱ ᱠᱟᱹᱣᱰᱤ ᱫᱚ ᱪᱮᱫ ᱞᱟᱹᱜᱤᱫ ᱦᱟᱸᱜ, ᱵᱚᱱ ᱯᱟᱸᱡᱟᱭᱟ ᱟᱵᱚᱫ ᱫᱚ ᱱᱟᱯᱟᱭ ᱵᱚᱱ ᱛᱟᱦᱮᱱ ᱢᱟ ᱦᱮᱸ ᱦᱚᱲᱢ ᱡᱤᱣᱤ ᱱᱟᱭᱛᱮ ᱱᱟᱯᱟᱭᱛᱮ ᱵᱚᱱ ᱛᱟᱦᱮᱱ ᱢᱟ ᱢᱮᱱᱠᱷᱟᱱ ᱧᱮᱞᱚᱜᱚᱜ ᱠᱟᱱᱟ, ᱵᱟᱡᱟᱨ ᱫᱤᱥᱚᱢ ᱨᱮᱢᱟ ᱠᱟᱹᱣᱰᱤ ᱢᱟ ᱢᱮᱱᱟᱜ ᱟᱠᱟᱫ᱾ ᱛᱟᱠᱚ ᱢᱮᱱᱠᱷᱟᱱ ᱦᱚᱲᱢᱚ ᱡᱤᱣᱤ ᱫᱚ, ᱦᱟᱸᱜ ᱱᱟᱭᱛᱮ ᱱᱟᱯᱟᱭ ᱛᱮᱫᱚ ᱵᱟᱹᱱᱩᱜ ᱟᱠᱟᱫ ᱛᱟᱠᱚᱣᱟ᱾
ᱦᱳᱭ ᱦᱳᱭ ᱜᱚᱝᱠᱮ ᱱᱚᱣᱟ ᱫᱚ ᱟᱹᱰᱤ, ᱡᱚᱛᱷᱟᱛ ᱠᱟᱛᱷᱟ ᱜᱮ ᱦᱟᱸᱜ ᱵᱤᱱ ᱞᱟᱹᱭ ᱜᱚᱫ ᱟᱠᱟᱫᱟ᱾
ᱦᱮᱸ ᱦᱮᱸ ᱛᱟᱞᱦᱮ ᱠᱷᱟᱱ ᱫᱚ ᱟᱹᱞᱤᱧ ᱫᱩᱞᱤᱧ ᱢᱚᱱᱮᱭᱟ ᱠᱟᱹᱣᱰᱤ ᱵᱟᱝ ᱛᱟᱦᱮᱱ ᱨᱮᱦᱚᱸ ᱦᱚᱲᱢᱚ ᱡᱤᱣᱤ ᱡᱩᱫᱤ ᱱᱟᱯᱟᱭ ᱛᱟᱦᱮᱱᱟ ᱛᱟᱦᱞᱮ ᱠᱷᱟᱱ ᱫᱚ ᱟᱹᱰᱤᱜᱮ ᱱᱟᱯᱟᱭᱚᱜ-ᱟ᱾
ᱟᱹᱰᱤ ᱱᱟᱯᱟᱭ ᱳᱦᱳᱭ ᱱᱚᱣᱟ ᱢᱟ ᱜᱚᱝᱠᱮ ᱟᱹᱰᱤ ᱱᱟᱯᱟᱭ ᱜᱤᱵᱤᱱ ᱞᱟᱹᱭ ᱠᱟᱫ ᱢᱟᱱᱮ ᱫᱷᱚᱱ ᱫᱳᱞᱚᱛ ᱵᱤᱱ ᱪᱤ ᱠᱟ. ᱭᱟ ᱡᱩᱫᱤ ᱦᱚᱲᱢᱚ ᱜᱮ ᱵᱮᱥ ᱵᱟᱭ ᱛᱟᱦᱮᱱ ᱛᱟᱵᱮᱱᱟ,
ᱦᱮᱸ ᱦᱮᱸ ᱜᱚᱝᱠᱮ ᱚᱱᱟ ᱠᱟᱛᱷᱟ ᱜᱮᱥᱮ ᱟᱵᱮᱱ ᱫᱚ ᱴᱟᱠᱟ ᱯᱚᱭᱥᱟ ᱫᱚ ᱦᱟᱜ ᱤᱧ ᱫᱚ ᱢᱟᱱᱮ ᱫᱚ ᱪᱮᱫ ᱵᱮᱱ ᱪᱤᱠᱟᱹᱭᱟ ᱡᱩᱫᱤ ᱦᱚᱲᱢᱚ ᱡᱩᱫᱤ ᱴᱷᱤᱠ ᱛᱟᱦᱮᱱ ᱛᱟᱵᱮᱱ ᱛᱟᱦᱞᱮ ᱠᱷᱟᱱ ᱫᱚ ᱵᱤᱱᱟᱹ ᱴᱟᱠᱟ ᱯᱩᱭᱥᱟ ᱫᱚ ᱵᱟᱨ ᱵᱮᱲᱟ ᱡᱚᱢ ᱠᱟᱛᱮ ᱛᱮ ᱦᱚᱸᱵᱮᱱ ᱛᱟᱦᱮᱸ ᱫᱟᱲᱮᱭ-ᱟ ᱱᱟᱯᱟᱭ ᱛᱮᱜᱮ᱾
ᱦᱳᱭ ᱦᱳᱭ
ᱦᱩᱸ
ᱛᱟᱦᱮ ᱱᱟᱵᱮᱱ ᱟᱫᱚ ᱱᱚᱝᱠᱟ ᱜᱮ, ᱱᱚᱠᱟ ᱦᱚᱲᱢᱚ ᱜᱮ ᱡᱩᱫᱤ ᱵᱮᱥ ᱵᱟᱭ ᱛᱟᱦᱮᱱᱟ ᱟᱫᱚ ᱴᱟᱠᱟ ᱯᱚᱭᱥᱟ ᱢᱟᱛᱚ ᱦᱟᱸᱜ ᱢᱤᱫ ᱫᱤᱱ ᱵᱟᱝ ᱦᱟᱸᱜ ᱵᱤᱱ ᱤᱫᱤ ᱛᱚᱨᱟᱭᱟ ᱥᱮ ᱦᱟᱱᱟ ᱯᱩᱨᱤ ᱛᱮᱫᱚ᱾ ᱟᱵᱚ ᱫᱚ ᱡᱟᱦᱟᱸ ᱞᱮᱠᱟ ᱵᱚᱱ ᱦᱮᱡ ᱠᱟᱱᱟ ᱚᱝᱠᱟᱜᱮ ᱨᱩᱣᱟᱹᱲᱚᱜ ᱢᱟ ᱞᱟᱜᱟᱣ ᱵᱚᱱ ᱜᱮ ᱦᱟᱸᱜ,
ᱦᱮᱸ ᱜᱚᱝᱠᱮ ᱟᱵᱚ ᱢᱟ ᱵᱤᱱᱟᱹ ᱞᱩᱜᱽᱲᱤᱡ ᱞᱟᱯᱚᱜ ᱛᱮᱵᱚᱱ ᱦᱮᱡ ᱟᱠᱟᱱᱟ ᱟᱨ ᱵᱤᱱᱟᱹ ᱞᱩᱜᱽᱲᱤᱡ ᱞᱟᱯᱚᱜ ᱛᱮᱜᱮ ᱦᱟᱸᱜ ᱪᱟᱞᱟᱜ ᱫᱚ ᱦᱩᱭᱩᱜ ᱛᱟᱵᱚᱱᱟ᱾ ᱦᱮᱸ ᱥᱮ
ᱦᱳᱭ ᱦᱳᱭ ᱮᱠᱷᱮᱱ ᱛᱤ ᱜᱮ ᱦᱟᱸᱜ ᱨᱩᱣᱟᱹᱲ ᱞᱟᱜᱟᱣ ᱵᱚᱱᱟ᱾
ᱦᱩᱸ ᱦᱩᱸ ᱟᱫᱚ ᱚᱱᱟ ᱜᱮᱛᱚ ᱜᱚᱝᱠᱮ